ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱵᱚᱭᱦᱟ
ᱡᱚᱦᱟᱨ ᱜᱮ ᱡᱚᱦᱟᱨ ᱜᱮ ᱟᱨ ᱪᱮᱫ ᱠᱚ ᱟᱸᱡ ᱠᱟᱛᱷᱟ ᱠᱚ ᱟᱸᱡᱚᱢᱚᱜ ᱠᱟᱱᱟ ᱥᱮ ᱤᱧᱟᱜ ᱨᱚᱲ ᱠᱚ ᱟᱨ ᱪᱮᱫ ᱞᱮᱠᱟ ᱪᱮᱫ ᱞᱮᱠᱟ
ᱮᱸ ᱱᱟᱯᱟᱭ ᱜᱮ ᱟᱢ ᱜᱮ ᱚᱠᱟ ᱞᱮᱠᱟ ᱵᱚᱭᱦᱟ
ᱤᱧ ᱦᱚᱸ ᱱᱟᱯᱟᱭ ᱜᱮ ᱵᱚᱭᱦᱟ ᱟᱨ ᱚᱲᱟᱜ ᱠᱚ ᱨᱮ ᱫᱚ ᱱᱟᱯᱟᱭ ᱜᱮᱛᱚ ᱡᱚᱛᱚ ᱟᱪᱪᱷᱟ ᱟᱪᱪᱷᱟ
ᱛᱟᱦᱚᱞᱮ ᱪᱮᱫ ᱪᱤᱠᱟᱹᱭ ᱦᱩᱭᱩᱜ ᱠᱟᱱᱟ ᱱᱤᱛᱚᱜ ᱫᱚ
ᱡᱚᱢ ᱵᱟᱲᱟ ᱠᱚ ᱦᱩᱭ
ᱦᱮᱸ ᱡᱚᱢ ᱫᱚ ᱦᱩᱭ ᱠᱟᱱᱟ ᱱᱟᱥᱛᱟ ᱦᱩᱭ ᱠᱟᱱᱟ ᱥᱮᱛᱟᱜ ᱨᱮ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱚᱸ ᱦᱳᱭ ᱱᱟ
ᱟᱪᱪᱷᱟ ᱛᱟᱦᱞᱮ ᱛᱮᱦᱮᱧ ᱫᱚ ᱪᱮᱫ ᱠᱚ ᱩᱛᱩ ᱦᱩᱭ ᱞᱮᱱᱟ
ᱛᱮᱦᱮᱧ ᱫᱚ ᱵᱚᱭᱦᱟ ᱵᱤᱞᱤ ᱩᱛᱩ ᱦᱩᱭ ᱞᱮᱱᱟ ᱟᱨᱴᱨ ᱫᱟᱜ ᱫᱟᱠᱟ ᱤᱱᱟᱹ ᱜᱮ ᱵᱚᱭᱦᱟ ᱟᱫᱚ ᱚᱱᱠᱟ ᱫᱚ ᱪᱮᱫ ᱦᱚᱸ ᱩᱛᱩ ᱵᱟᱝ ᱦᱩᱭ
ᱦᱚᱭ ᱦᱚᱭ
ᱦᱮᱸ ᱦᱮᱸ ᱟᱨ ᱟᱹᱵᱤᱱ ᱫᱚ ᱛᱤᱨᱮᱵᱤᱱ ᱡᱚᱢᱟ ᱵᱚᱭᱦᱟ
ᱚᱱᱠᱟ ᱡᱚᱢ ᱦᱩᱭᱩᱜᱼᱟ ᱦᱟᱸᱜ ᱱᱟᱥᱮ ᱱᱟᱜ ᱚᱱᱠᱟ ᱛᱩᱯᱩᱱ ᱦᱩᱭᱩᱜᱼᱟ ᱚᱱᱟ ᱯᱚᱨᱮ ᱡᱚᱢ ᱦᱩᱭᱩᱜᱼᱟ
ᱟᱪᱪᱷᱟ ᱟᱪᱪᱷᱟ
ᱦᱳᱭ
ᱛᱩᱯᱩᱱ ᱛᱩᱯᱩᱱ ᱦᱚᱸ ᱟᱣᱨᱤ ᱵᱤᱱ ᱛᱩᱯᱩᱱᱟ ᱛᱟᱦᱞᱮ
ᱵᱟᱝ ᱛᱩᱯᱩ ᱵᱟᱝ ᱦᱩᱭ ᱠᱟᱱᱟ
ᱟᱪᱪᱷᱟ ᱟᱪᱪᱷᱟ ᱦᱮᱸᱛᱳ ᱛᱩᱯᱩ ᱠᱟᱛᱮ ᱡᱚᱢ ᱦᱩᱭᱩᱜᱼᱟ ᱛᱟᱯᱚᱨᱮ ᱠᱟᱹᱢᱤ ᱠᱚ ᱦᱟᱱᱛᱮ ᱱᱟᱛᱮ ᱮᱦᱚᱵ ᱦᱩᱭᱩᱜᱼᱟ ᱦᱟᱸᱜ ᱡᱟᱦᱟᱱᱟᱜ ᱜᱮ ᱢᱮᱱᱟᱜᱼᱟ
ᱦᱩᱸ ᱦᱩᱸ
ᱦᱮᱸ ᱦᱮᱸ ᱟᱨ ᱛᱟᱦᱚᱞᱮ ᱚᱱᱠᱟ ᱚᱱᱛᱮ ᱫᱚ ᱪᱮᱫ ᱞᱮᱠᱟ ᱤᱭᱟᱹ ᱠᱚ ᱫᱟᱜ ᱡᱟᱹᱯᱩᱫ ᱠᱚ
ᱫᱟᱜ ᱡᱟᱹᱲᱤ ᱚᱱᱠᱟ ᱦᱚᱞᱟ ᱢᱟᱫᱷᱮᱨ ᱫᱚ ᱟᱹᱰᱤ ᱦᱚᱭ ᱟᱛᱮᱫ ᱫᱟᱜ ᱠᱮᱫᱟᱭ। ᱟᱨ ᱼᱼ
ᱦᱮᱸ
ᱛᱮᱦᱮᱧ ᱫᱚ ᱚᱱᱠᱟ ᱫᱚ ᱨᱤᱢᱤᱞ ᱫᱚ ᱟᱨᱮ ᱨᱤᱢᱤᱞᱟᱭ। ᱥᱤᱛᱩᱝ ᱠᱟᱜᱼᱟᱭ ᱛᱮᱦᱮᱧ ᱫᱚ। ᱟᱞᱮᱥᱮᱱ ᱫᱚ ᱚᱠᱟ ᱞᱮᱠᱟ?
ᱟᱞᱮ ᱥᱮᱫ ᱦᱚᱸ ᱵᱚᱭᱦᱟ ᱱᱚᱜᱼᱚᱭ ᱱᱚᱝᱠᱟ ᱨᱤᱢᱤᱞ ᱟᱠᱟᱫᱟᱭ ᱛᱟᱦᱮᱧ।
ᱟᱪᱪᱷᱟ ᱟᱪᱪᱷᱟ
ᱟᱨ ᱫᱟᱜ ᱡᱚᱨᱚ ᱞᱟᱹᱜᱤᱫᱼᱼ ᱡᱚᱨᱚ ᱞᱟᱹᱜᱤᱫ ᱥᱮᱫ ᱪᱮᱫ ᱚᱱᱟ ᱢᱟ ᱵᱟᱝ ᱵᱩᱡᱩᱜ ᱠᱟᱱᱟ᱾
ᱦᱳᱭ, ᱦᱳᱭ
ᱠᱤᱱᱛᱩ ᱨᱤᱢᱤᱞ ᱦᱚᱸ ᱨᱤᱢᱤᱞ ᱠᱟᱫᱟ।
ᱥᱮᱛᱟᱨᱮ ᱪᱟᱥ ᱠᱚ ᱠᱟᱹᱢᱤ ᱠᱚᱫᱚ ᱛᱤᱱᱟᱹᱜ ᱥᱟᱹᱜᱤᱧ?
ᱪᱟᱥ ᱠᱟᱹᱢᱤ ᱫᱚ ᱦᱟᱯᱮ ᱤᱭᱟᱹ ᱦᱩᱭ ᱟᱠᱟᱱᱟ ᱛᱚᱲᱟ ᱠᱚ ᱮᱢ ᱦᱩᱭ ᱟᱠᱟᱱᱟ।
ᱦᱳᱭ, ᱦᱳᱭ
ᱛᱚᱲᱟ ᱠᱚ ᱮᱨ ᱦᱩᱭ ᱠᱟᱱᱟ ᱛᱟᱯᱚᱨᱮ ᱦᱟᱱᱛᱮ ᱟᱨᱚᱼᱼ ᱵᱟᱹᱠᱤ ᱢᱮᱱᱟᱜ ᱜᱮᱭᱟ। ᱟᱨᱼᱼ
ᱟᱪᱪ ᱟᱪᱪᱷᱟ ᱟᱪᱪᱷᱟ
ᱯᱮᱭᱟ ᱯᱩᱱᱤᱭᱟ ᱵᱟᱹᱫᱽ
ᱦᱳᱭ ᱦᱳᱭ
ᱚᱱᱟ ᱠᱚᱨᱮ ᱮᱨ ᱦᱩᱭᱩᱜᱼᱟ।
ᱟᱪᱪᱷᱟ
ᱛᱟᱯᱚᱨᱮ ᱦᱚᱸᱜᱼᱚᱭ ᱫᱟᱜ ᱦᱚᱸ ᱛᱚ ᱢᱟᱱᱮ ᱠᱟᱹᱴᱤᱡ ᱵᱟᱭ ᱧᱟᱢᱮᱫᱟ ᱥᱮ᱾ ᱚᱱᱟ ᱠᱷᱟᱹᱛᱤᱨ ᱠᱟᱹᱴᱤᱡ ᱵᱟᱝ ᱮᱨ ᱦᱩᱭᱩᱜ ᱠᱟᱱᱟ ᱱᱤᱛᱚᱜ ᱫᱚ ᱟᱨᱼᱼ ᱫᱟᱜ ᱡᱚᱨᱚ ᱞᱮᱠᱷᱟᱱ ᱠᱟᱹᱴᱤᱡ ᱟᱨ ᱠᱟᱹᱴᱤᱡ ᱮᱢ ᱦᱩᱭᱩᱜᱼᱟ।
ᱦᱳᱭ
ᱦᱮᱸ ᱟᱨ ᱟᱯᱮ ᱥᱮᱫ ᱫᱚ ᱛᱟᱦᱟᱞᱮ ᱪᱮᱫ ᱞᱮᱠᱟ?
ᱟᱞᱮ ᱥᱮᱱ ᱦᱚᱸ ᱚᱱᱠᱟ ᱞᱟᱦᱟ ᱫᱚ ᱵᱟᱭ ᱫᱟᱜ ᱟᱠᱟᱫ ᱛᱟᱦᱮᱱᱟ ᱛᱚ᱾ ᱱᱚᱼᱜᱚᱭᱼᱼ
ᱦᱮᱸ ᱦᱮᱸ
ᱚ ᱦᱚᱞᱟ ᱢᱟᱦᱫᱷᱮᱨ ᱨᱮᱱᱟᱜ ᱫᱟᱜ ᱛᱮᱜᱮ᱾ ᱛᱟᱦᱟᱞᱮ ᱞᱟᱦᱟ ᱫᱚ ᱚᱱᱠᱟᱼᱼ ᱤᱭᱟᱹ ᱵᱷᱚᱨᱥᱟ ᱵᱟᱝ ᱵᱩᱡᱷᱟᱹᱜ ᱠᱟᱱ ᱛᱟᱦᱮᱱᱟ ᱪᱟᱥ ᱦᱩᱭᱩᱜᱼᱟ ᱥᱮ ᱵᱟᱝ। ᱚᱱᱠᱟ ᱫᱟᱜ ᱵᱟᱝ ᱠᱷᱟᱹᱛᱤᱨ ᱛᱮ᱾ ᱛᱟᱦᱚᱞᱮ ᱚᱱᱠᱟ ᱞᱮᱠᱟ ᱫᱚ ᱤᱭᱟᱹ ᱠᱚᱦᱚᱸ ᱵᱟᱝ ᱜᱤᱰᱤ ᱦᱩᱭ ᱠᱟᱱᱟ᱾ ᱟᱨᱦᱚᱸ ᱜᱤᱰᱤ ᱦᱩᱭᱩᱜᱼᱟ।
ᱦᱮᱸ ᱦᱮᱸ ᱮᱠᱫᱚᱢ ᱮᱠᱫᱚᱢ।
ᱟᱨ ᱪᱮᱫ ᱠᱚᱯᱮ ᱪᱟᱥ ᱜᱮᱭᱟ? ᱜᱩᱦᱩᱢ ᱠᱚᱯᱮ ᱪᱟᱥ ᱜᱮᱭᱟ?
ᱵᱟᱝ ᱦᱳᱭ ᱪᱟᱥ ᱫᱚ ᱪᱟᱥ ᱟᱞᱮ ᱚᱱᱠᱟ ᱟᱫᱚ ᱟᱞᱮ ᱫᱚ ᱜᱩᱦᱩᱢ ᱫᱚ ᱵᱟᱞᱮ ᱪᱟᱥᱟ᱾ ᱪᱟᱥᱼᱼ ᱠᱩᱥᱤᱭᱟᱠᱚ ᱟᱛᱩ ᱠᱚᱨᱮᱱ ᱦᱚᱲ ᱠᱚᱫᱚ᱾ ᱟᱞᱮ ᱫᱚ ᱚᱱᱠᱟ ᱪᱟᱥ ᱞᱟᱜᱟᱣ ᱠᱟᱛᱮᱫ ᱫᱚ ᱛᱩᱲᱤ ᱠᱚᱼᱼ ᱥᱚᱵᱡᱤ ᱠᱚ ᱞᱮ ᱪᱟᱥᱟ।
ᱟᱪᱪᱷᱟ ᱟᱪᱪᱷᱟ ᱟᱪᱪᱷᱟ ᱛᱩᱲᱤ ᱛᱩᱲᱤ ᱥᱩᱱᱩᱢ ᱨᱮᱱᱟᱜ ᱚᱱᱟ ᱤᱭᱟᱹ ᱯᱮ ᱪᱟᱥᱼᱼ ᱜᱮᱭᱟ ᱚᱱᱟ ᱛᱩᱲᱤ ᱪᱮᱫ ᱠᱚ ᱞᱟᱹᱭᱟ? ᱟᱪᱪᱷᱟ ᱟᱪᱪᱷᱟ ᱪᱮᱫ ᱞᱮᱠᱟ ᱚᱱᱟ ᱪᱮᱫ ᱞᱮᱠᱟ ᱯᱮ ᱤᱭᱟᱹᱭ ᱜᱮᱭᱟ?
ᱦ ᱪᱮᱫ ᱠᱟ ᱞᱮᱭ ᱮᱢ ᱢᱮᱦ
ᱢᱟᱱᱮ ᱪᱮᱫ ᱞᱮᱠᱟ ᱯᱮ ᱚᱱᱟ ᱤᱭᱟᱹᱭ ᱜᱮᱭᱟ ᱟᱨᱠᱤ ᱪᱮᱫᱞ ᱞᱮᱠᱟ ᱵᱟᱹᱧ ᱟᱞᱮᱥᱮᱫ ᱢᱟ ᱵᱟᱠᱚ ᱤᱭᱟᱹ ᱭᱟ ᱥᱮᱼᱼ ᱥᱮ ᱟᱫᱚ ᱪᱮᱫ ᱞᱮᱠᱟᱯᱮ ᱤᱭᱟᱹ
ᱢᱟᱱᱮ ᱚᱱᱟ ᱫᱚ ᱛᱩᱲᱤ ᱤᱨ ᱠᱟᱛᱮᱜ ᱫᱟᱞ ᱠᱟᱛᱮᱜ ᱚᱱᱟ ᱛᱩᱲᱤᱴᱟᱜᱼᱼ ᱤᱭᱟᱹ ᱠᱷᱚᱱᱟᱜ ᱩᱰᱩᱠ ᱠᱟᱛᱮᱜ, ᱟᱫᱚ ᱚᱱᱟ ᱫᱚ ᱚᱱᱠᱟ ᱢᱮᱥᱤᱱ ᱢᱮᱱᱟᱜᱼᱟ ᱟᱞᱮᱭᱟᱜ ᱵᱟᱡᱟᱨ ᱨᱮ᱾ ᱚᱸᱰᱮ ᱤᱫᱤ ᱠᱟᱛᱮᱜ ᱢᱤᱥᱼᱼ ᱤᱥᱤᱱ ᱛᱮᱜᱮ ᱥᱩᱱᱩᱢ ᱠᱟᱛᱮ ᱟᱸᱜᱩ ᱟᱹᱜᱩᱭ ᱦᱩᱭᱩᱜᱼᱟ।
ᱦᱮᱸ ᱦᱮᱸ
ᱦᱳᱭ
ᱟᱪᱪᱷᱟ ᱟᱪᱪᱷᱟ ᱟᱪᱪᱷᱟ ᱟᱨ ᱪᱮᱫ ᱠᱚᱯᱮ ᱨᱚᱦᱚᱭᱟ ᱵᱚᱭᱦᱟ ᱛᱟᱦᱚᱞᱮ?
ᱚᱱᱠᱟ ᱨᱚᱦᱚᱭ ᱞᱟᱹᱭ ᱛᱮᱫᱚ ᱟᱫᱚ ᱥᱚᱵᱡᱤ ᱠᱚᱫᱚ ᱟᱞᱩ ᱵᱮᱸᱜᱟᱲ ᱵᱤᱞᱟᱹᱛᱤ ᱦᱚᱛᱚᱫ ᱠᱚᱸᱦᱚᱸᱰᱟ
ᱦᱚᱸ ᱦᱚᱸ ᱱᱮᱛᱟᱨ ᱫᱟᱜ ᱫᱤᱱ ᱨᱮ ᱫᱟᱜ ᱫᱟᱜ ᱫᱤᱱ ᱨᱮ ᱡᱟᱹᱥᱛᱤ ᱪᱮᱫ ᱯᱮ ᱨᱚᱦᱚᱭ ᱠᱟᱜ ᱛᱟᱞᱦᱮ?
ᱫᱟᱜ ᱫᱤᱱ ᱨᱮᱫᱚ ᱱᱤᱛᱚᱜ ᱫᱚ ᱚᱱᱠᱟ ᱫᱚ ᱪᱟᱥ ᱜᱮ ᱦᱩᱲᱩ ᱦᱩᱲᱩ ᱠᱚᱜᱮ ᱱᱤᱛᱚᱜ ᱱᱤᱛᱚᱜ ᱫᱚ ᱚᱱᱠᱟ ᱥᱚᱵᱡᱤ ᱫᱚ ᱵᱟᱱᱩᱜᱼᱟ।
ᱟᱪᱪᱷᱟ ᱥᱚᱵᱽᱡᱤ ᱫᱚ ᱵᱟᱯᱮ ᱪᱟᱥ ᱠᱮᱭᱟ ᱱᱤᱛᱚᱜ ᱫᱚ ᱟᱨᱠᱤ?
ᱱᱤᱛᱚᱜ ᱫᱚ ᱚᱱᱠᱟ ᱫᱚ ᱥᱚᱵᱽᱡᱤ ᱫᱚ ᱵᱟᱝᱼᱟ ᱱᱤᱛᱚᱜ ᱫᱚ ᱢᱟᱨᱤᱪ ᱠᱚ ᱜᱮ ᱢᱮᱱᱟᱜᱼᱟ
ᱟᱪᱪᱷᱟ ᱢᱟᱹᱨᱤᱪ ᱠᱚᱜᱮ ᱢᱮᱱᱟᱜᱼᱟ ᱦᱮᱸᱛᱚ ᱦᱮᱸᱛᱚ ᱟᱨ ᱟᱯᱮ ᱨᱮᱱ
ᱠᱚ ᱪᱟᱥ ᱦᱩᱭᱩᱜᱼᱟ
ᱟᱞᱮ ᱥᱮᱱ ᱦᱚᱸ ᱱᱚᱜᱼᱚᱭ ᱮᱸ ᱠᱚᱵᱤ ᱠᱚ ᱛᱟᱯᱚᱨᱮ ᱛᱟᱯᱚ ᱨᱮ ᱠᱚᱵᱤ ᱯᱚᱴᱚᱢ ᱠᱚᱯᱤ ᱠᱚ
ᱦᱳᱭ ᱦᱳᱭ
ᱛᱟᱯᱚᱨᱮ ᱱᱟᱲᱤ ᱡᱤᱱᱤᱥ ᱠᱚ ᱪᱟᱥ ᱜᱮᱭᱟᱞᱮ
ᱟᱪᱪᱷᱟ
ᱟᱨ ᱟᱞᱮ ᱦᱚᱸ ᱪᱟᱥ ᱵᱷᱚᱨᱥᱟ ᱨᱮ ᱛᱟᱦᱮᱱ ᱜᱮᱭᱟ ᱞᱮ ᱡᱚᱛᱚ ᱚᱲᱟᱜ ᱦᱚᱲ ᱪᱟᱥ ᱵᱷᱚᱨᱥᱟ ᱨᱮᱜᱮ
ᱚᱱᱟ ᱪᱟᱥ ᱠᱟᱛᱮ ᱜᱮ ᱟᱞᱮ ᱫᱚ ᱯᱩᱭᱥᱟᱹ ᱡᱟᱦᱟᱸ ᱛᱤᱱᱟᱹᱜ ᱟᱹᱱᱟᱹᱲᱤ ᱦᱩᱭᱩᱜᱼᱟ ᱤᱱᱟᱹ ᱠᱚ ᱟᱨ ᱱᱚᱜᱼᱚᱭ ᱱᱚᱝᱠᱟ ᱫᱟᱜ ᱢᱟ ᱦᱟᱯᱮ ᱠᱟᱹᱴᱤᱡ ᱱᱚᱛᱮ ᱫᱚ ᱟᱹᱣᱨᱤ ᱤᱭᱟᱹᱭᱟᱭ ᱛᱚ ᱫᱟᱜ ᱫᱚ ᱫᱟᱜ ᱫᱟ ᱚᱱᱠᱟ ᱫᱚ ᱢᱟᱱᱮ ᱪᱮᱫ ᱪᱮᱫ ᱞᱮᱠᱟᱧ ᱞᱟᱹᱭ ᱟᱵᱤᱱᱟ ᱢᱟᱱᱮ ᱦᱚᱭ ᱫᱟ ᱥᱚᱠᱛᱚ ᱥᱚᱠᱛᱚ ᱦᱮᱸᱫᱮ ᱨᱤᱢᱤᱞ ᱦᱤᱡᱩᱜ ᱠᱟᱱᱟ ᱠᱤᱱᱛᱩ ᱫᱟᱜ ᱫᱚ ᱠᱚᱢ ᱠᱟᱹᱴᱤᱡ
ᱩᱸᱜ ᱟᱨ ᱩᱸᱜ ᱦᱳᱭ ᱦᱳᱭ ᱛᱟᱞᱦᱮ ᱚᱱᱠᱟ ᱞᱮᱠᱟ ᱫᱚ ᱱᱤᱛᱚᱜ ᱪᱟᱥ ᱠᱚᱫᱚ ᱵᱟᱝ ᱮᱦᱚᱵ ᱦᱳᱭ ᱟᱠᱟᱱᱟ
ᱦᱮᱸ ᱦᱮᱸ ᱱᱤᱛᱚᱜ ᱫᱚ ᱠᱟᱹᱴᱤᱡ ᱵᱟᱝ ᱮᱦᱚᱵ ᱦᱩᱭᱩ ᱟᱠᱟᱱᱟ ᱤᱱᱟᱹ ᱢᱟᱹᱨᱤᱪ ᱠᱚ ᱟᱫᱚ ᱢᱟᱹᱨᱤᱪ ᱚᱱᱟ ᱟᱸ ᱫᱟᱨᱮ ᱠᱚᱫᱚ ᱞᱟᱜᱟᱣ ᱚᱱᱟ ᱠᱚ ᱢᱟᱹᱨᱤᱪ ᱦᱩᱭᱩᱜ ᱠᱟᱱᱟ ᱚᱱᱟ ᱠᱚ ᱦᱳᱭᱱᱟ ᱟᱨ ᱤᱱᱠᱟᱹ ᱱᱟᱲᱤ ᱡᱤᱱᱤᱥ ᱠᱚᱫᱚ ᱤᱭᱟᱹ ᱠᱟᱱ ᱜᱮᱭᱟ ᱚᱱᱟ ᱠᱚ ᱫᱟᱜ ᱤᱭᱟᱹ ᱞᱮᱱᱠᱷᱟᱱ ᱜᱮ ᱚᱱᱟ ᱠᱚᱫᱚ ᱪᱮᱨᱦᱟ ᱥᱟᱹᱦᱤᱧ ᱤᱭᱟᱹᱜᱼᱟ ᱟᱨᱠᱤ ᱦᱮᱸ
ᱳᱭ ᱪᱟᱥ ᱟᱠᱟᱫ ᱟᱯᱮ
ᱟᱞᱮ ᱪᱟᱥ ᱵᱚᱞᱛᱮ ᱫᱚ ᱟᱫᱚ ᱚᱱᱠᱟ ᱫᱚ ᱚᱱᱮ ᱠᱟᱨᱚᱭᱞᱟ ᱠᱚ
ᱦᱳᱭ ᱦᱳᱭ
ᱛᱟᱯᱚᱨᱮ ᱵᱷᱮᱱᱰᱤ
ᱟᱪᱪᱷᱟ
ᱛᱯᱚᱨᱮ ᱨᱩᱢᱟᱣ ᱠᱚ
ᱟᱪᱪᱷᱟ
ᱛᱟᱯᱚᱨᱮ ᱮ ᱵᱤᱞᱟᱹᱛᱤ ᱾
ᱦᱳᱸᱭ ᱦᱳᱸᱭ ᱾
ᱛᱟᱯᱚᱨᱮ, ᱤᱱᱟᱹ ᱠᱚᱜᱮ ᱾ ᱡᱟᱦᱟᱸ ᱡᱚᱛᱚ ᱫᱤᱱᱤᱥ ᱡᱚᱛᱚ ᱫᱤᱱ ᱡᱟᱦᱟᱸ, ᱤᱭᱟᱹ ᱡᱚᱢᱟᱜᱼᱼ ᱞᱟᱜᱟᱜᱼᱟ ᱟᱨᱠᱤ ᱾ ᱚᱱᱟ ᱠᱚᱜᱮ, ᱟᱨ ᱮᱴᱟᱜ ᱡᱤᱱᱤᱥ ᱫᱚ ᱚᱱᱠᱟ ᱫᱚ ᱵᱟᱞᱮ ᱪᱟᱥ ᱟᱠᱟᱫᱟ ᱾ ᱟᱨ ᱦᱩᱲᱩ ᱜᱮ ᱦᱟᱸᱜ ᱮᱨ ᱦᱩᱭᱩᱜ ᱠᱟᱱᱟ ᱜᱚᱢᱠᱮ ᱾ ᱛᱷᱚᱲᱟ ᱟᱨ ᱠᱤᱪᱷᱩ ᱵᱟᱹᱠᱤ ᱢᱮᱱᱟᱜᱼᱟ ᱛᱟᱯᱚᱨᱮ ᱠᱟᱛᱮ ᱚᱱᱟ ᱜᱮ ᱫᱟᱜ ᱧᱟᱢ ᱢᱟᱭ ᱾ ᱟᱨᱦᱚᱸ ᱵᱮᱥ ᱥᱟᱦᱤᱸᱡ ᱦᱟᱨᱟᱜᱼᱟ, ᱦᱟᱨᱟ ᱞᱮᱱᱠᱷᱟᱱ ᱚᱱᱟ ᱦᱚᱸ ᱛᱟᱯᱚᱨᱮᱼᱼ ᱚᱱᱟ ᱛᱟᱨᱯᱚᱨᱮ ᱞᱟᱜᱟᱣ ᱦᱩᱭᱩᱜᱼᱟ, ᱵᱟᱹᱫᱽ ᱠᱚ ᱞᱚᱥᱚᱫ ᱦᱩᱭᱩᱜᱼᱟ ᱾
ᱟᱪᱪᱷᱟ
ᱤᱭᱟᱹ ᱠᱟᱛᱮᱫ ᱞᱟᱜᱟᱣ ᱦᱩᱭᱩᱜᱼᱟ ᱟᱨᱠᱤ ᱾
ᱦᱳᱭ ᱟᱨ ᱛᱟᱦᱚᱞᱮ ᱚᱱᱠᱟ ᱟᱯᱮᱥᱮᱱ ᱫᱚ ᱪᱟᱥ ᱠᱟᱹᱢᱤ ᱞᱟᱹᱜᱤᱫ ᱫᱚ ᱪᱮᱫ ᱠᱚᱯᱮ ᱵᱮᱣᱦᱟᱨᱮᱫᱼᱟ?
ᱪᱟᱥ ᱠᱟᱹᱢᱤ ᱞᱟᱹᱜᱤᱫ ᱞᱟᱹᱜᱤᱫ ᱛᱮᱼᱼ ᱟᱞᱮ ᱫᱚ ᱤᱭᱟᱹ ᱴᱨᱟᱠᱴᱚᱨ ᱠᱚ, ᱟᱨᱼᱼ ᱤᱭᱟᱹ ᱚᱱᱟ ᱨᱚᱴᱚᱨ ᱠᱚ ᱾
ᱦᱳᱭ ᱦᱳᱭ ᱾
ᱛᱟᱯᱚᱨᱮ ᱚᱱᱟ ᱦᱩᱰᱤᱧ, ᱦᱩᱰᱤᱧ ᱨᱚᱴᱟᱨ ᱦᱚᱸ ᱢᱮᱱᱟᱜᱼᱟ ᱢᱮᱱᱟᱜᱼᱼ ᱠᱟᱫᱟ, ᱢᱟᱱᱮ ᱟᱛᱩ ᱨᱮᱜᱮ ᱾
ᱟᱪᱪᱷᱟ ᱾
ᱟᱨ ᱦᱮᱸ ᱚᱱᱟ ᱟᱛᱳ ᱨᱮᱱ ᱦᱚᱲ ᱠᱚᱣᱟᱜ ᱢᱟᱱᱮ ᱢᱮᱱᱟᱜ ᱟᱠᱟᱫᱟ ᱚᱱᱟ ᱾ ᱟ ᱨᱚᱴᱚᱨᱚᱜ ᱠᱚ, ᱴᱨᱟᱠᱴᱟᱨ ᱠᱚ ᱾
ᱦᱮᱸ ᱦᱩᱸ ᱾
ᱟᱫᱚ ᱚᱱᱟ ᱛᱮᱜᱮ ᱟᱛᱩ ᱨᱮᱼᱼ ᱟᱞᱮ ᱦᱚᱸ ᱤᱱᱟᱹ ᱛᱮᱜᱮ ᱤᱭᱟᱹᱭ ᱜᱮᱭᱟᱞᱮ ᱾
ᱟᱪᱪᱷᱟ
ᱡᱚᱛ ᱜᱚᱴᱟ ᱡᱚᱛᱚ ᱜᱮ ᱚᱱᱮ ᱴᱨᱟᱠᱴᱚᱨ ᱟᱨ ᱤᱭᱟᱹ ᱨᱮᱜᱮᱼᱼ ᱠᱚᱨᱟᱣ, ᱠᱚᱨᱟᱣ ᱜᱮᱭᱟ ᱠᱚ ᱟᱨ ᱚᱱᱟ ᱱᱟᱦᱮᱞ ᱛᱮᱫᱚᱼᱼ ᱠᱤ ᱵᱟᱠᱚ ᱠᱚᱨᱟᱣ ᱜᱮᱭᱟ, ᱟᱞᱮ ᱴᱷᱮᱱ ᱫᱚ ᱦᱮᱸ, ᱟᱯᱮ ᱴᱷᱮᱡ ᱟᱯᱮ ᱥᱮᱫ ᱫᱚ ᱪᱮᱫ ᱞᱮᱠᱟ?
ᱟᱞᱮ ᱥᱮᱱ ᱦᱚᱸ ᱱᱤᱛᱚᱜ ᱫᱚ ᱚᱱᱠᱟ ᱜᱮ ᱟᱨ ᱰᱟᱝᱨᱤ ᱠᱚᱦᱚᱸ ᱦᱮᱱᱟᱜ ᱠᱚᱜᱮᱭᱟ ᱱᱤᱛᱚᱜ ᱫᱚ ᱰᱟᱝᱨᱟ ᱠᱚᱛᱟ ᱦᱚᱭᱼᱼ ᱥᱤ ᱦᱩᱭᱩᱜ ᱠᱟᱱᱟ ᱾
ᱦᱮᱸ ᱦᱮᱸ ᱾
ᱰᱟᱝᱨᱟ ᱱᱟᱦᱮᱞ ᱟᱫᱚ, ᱚᱱᱠᱟ ᱡᱩᱫᱤ ᱢᱟᱨᱟᱝ ᱡᱟᱦᱟᱸ ᱠᱚ ᱠᱷᱮᱛ ᱢᱟᱨᱟᱝ ᱜᱮᱭᱟ ᱚᱱᱟᱼᱼ ᱫᱚ ᱜᱟᱹᱰᱤ ᱠᱚᱛᱮ ᱴᱨᱟᱠᱴᱟᱨ ᱠᱚᱛᱮ ᱾
ᱟᱪᱪᱷᱟ ᱟᱪᱪᱷᱟ ᱟᱪᱪᱷᱟ, ᱜᱟᱹᱰᱤ
ᱦᱩᱰᱤᱧᱚᱜᱟᱜ ᱠᱷᱮᱛ ᱠᱚᱫᱚ ᱰᱟ ᱰᱟᱝᱨᱟ ᱛᱮᱜᱮ ᱥᱤ ᱦᱩᱭᱩᱜ ᱠᱟᱱᱟ ᱾
ᱟᱪᱪᱷᱟ, ᱚᱱᱮ ᱨᱚᱴᱚᱨ ᱠᱚ ᱵᱟᱝ ᱞᱟᱜᱟᱜ ᱠᱟᱱᱟ ᱠᱷᱮᱛᱼᱼ
ᱢᱮᱱᱟᱜ ᱫᱚ ᱢᱮᱱᱟᱜ ᱜᱮᱭᱟ ᱟᱫᱚ ᱰᱟᱝᱨᱟ ᱦᱚᱸ ᱢᱮᱱᱟᱜ ᱠᱚᱛᱮ, ᱚᱱᱟ ᱛᱮᱜᱮ ᱠᱟᱹᱢᱤ ᱦᱩᱭᱩᱜ ᱠᱟᱱᱟ ᱾ ᱠᱚᱢ ᱵᱟᱹᱭ ᱵᱟᱹᱭ ᱛᱮ ᱾
ᱟᱪᱪᱷᱟ ᱟᱪᱪᱷᱟ, ᱟᱯᱮᱨᱮ ᱨᱮᱱ ᱰᱟᱝᱨᱟ, ᱰᱟᱝᱨᱟ ᱢᱮᱱᱟᱜ ᱠᱚᱣᱟ ᱛᱚ ᱾
ᱦᱳᱭ ᱢᱮᱱᱟᱜ ᱠᱤᱱᱟ ᱵᱟᱨᱭᱟ, ᱩᱱᱠᱤᱱ ᱜᱮ ᱾
ᱟᱪᱪᱷᱟ ᱟᱪᱪᱷᱟ ᱟᱪᱪᱷᱟ ᱵᱟᱨᱭᱟ ᱰᱟᱝᱨᱟ ᱚᱱᱟ ᱫᱚᱼᱼ ᱮ ᱪᱮ ᱦᱟᱛᱟᱣ ᱠᱟᱛᱮᱜᱼᱼ ᱦᱟᱛᱟᱣ ᱦᱩᱭ ᱞᱮᱱᱟ ᱥᱮ ᱢᱟᱱᱮ ᱚᱱᱟ ᱫᱚ ᱦᱩᱰᱤᱝ ᱠᱷᱚᱱᱟᱜ ᱦᱟᱨᱟ ᱦᱩᱭᱩᱜ ᱦᱟᱛᱟᱣ ᱦᱩᱭ ᱞᱮᱱᱟ ᱟᱪᱪᱷᱟ
ᱦᱳᱭ ᱦᱳᱭ
ᱦᱟᱛᱟᱣ ᱦᱩᱭ ᱟᱠᱟᱱ ᱛᱟᱦᱮᱱᱟ
ᱟ ᱰᱟᱝᱨᱟ ᱠᱚ ᱢᱮᱱᱟᱜ ᱟᱛᱚ ᱟᱨᱦᱚᱸ ᱮᱴᱟᱜ ᱠᱤᱪᱷᱩ
ᱟᱫᱚ ᱚᱱᱠᱟ ᱫᱚ ᱵᱟᱹᱱᱩᱜ ᱠᱚᱣᱟ ᱰᱟᱝᱨᱟ ᱜᱮ ᱢᱮᱱᱟᱜ ᱠᱤᱱᱟ
ᱟᱪᱪᱷᱟ ᱟᱪᱪᱷᱟ
ᱦᱳᱭ ᱚᱱᱟ ᱥᱟᱶ ᱛᱮ ᱥᱤᱢ ᱜᱮᱰᱮ ᱠᱚ ᱢᱮᱱᱟᱜ ᱠᱚᱣᱟ ᱚᱲᱟᱜ ᱨᱮᱼᱼ
ᱟᱪᱪᱷᱟ ᱟᱪᱪᱷᱟ ᱥᱤᱢ ᱜᱮᱰᱮ ᱠᱚ,
ᱟᱨ ᱜᱮᱰᱮ ᱡᱮᱞ ᱠᱚ ᱡᱚᱢ ᱜᱮᱭᱟ ᱵᱮᱱ
ᱦᱳᱭ ᱦᱳᱭ ᱮᱠᱟᱞ ᱮᱠᱟᱞ ᱢᱮᱱᱟᱜ ᱠᱚᱣᱟ ᱚᱲᱟᱜ ᱨᱮ ᱡᱚᱢ ᱦᱳᱭᱳᱜ ᱜᱮᱭᱟ ᱢᱟᱡᱷᱮ ᱢᱟᱡᱷᱮ ᱫᱚ
ᱟᱨ ᱜᱮᱰᱮ ᱵᱤᱞᱤ
ᱦᱳᱭ ᱦᱳᱭ ᱡᱚᱢ ᱦᱳᱭᱳᱜ ᱜᱮᱭᱟ
ᱟᱪᱪᱷᱟ ᱟᱨᱼᱼ ᱟᱪᱪᱷᱟ ᱟᱨ ᱪᱮᱫ ᱠᱚᱵᱤᱱ ᱱᱤᱛᱚᱜ ᱵᱤᱱ ᱪᱤᱠᱟᱹ ᱵᱟᱲᱟᱭ ᱫᱟ ᱛᱟᱦᱞᱮ
ᱚᱱᱠᱟ ᱫᱚ ᱱᱤᱛᱚᱜ ᱫᱚ ᱪᱮᱫ ᱜᱮ ᱵᱟᱝ ᱚᱲᱟᱜ ᱨᱮᱱᱟᱜ ᱪᱟᱥ ᱠᱟᱹᱢᱤ ᱠᱚ ᱜᱮᱼᱼ
ᱦᱩᱸ ᱮᱠᱟᱞ ᱮᱠᱟᱞ ᱮᱠᱟᱞ ᱮᱠᱟᱞ ᱮᱠᱟᱞ ᱮᱠᱟᱞ
ᱦᱳᱭ
ᱦᱮᱸ ᱟᱨᱼᱼ ᱢᱟᱱᱮ ᱡᱟᱦᱟᱱᱟᱜ ᱵᱟᱹᱵᱤᱱ ᱠᱷᱮᱞ ᱵᱟᱲᱟᱭ ᱜᱮᱭᱟ ᱟᱹᱵᱤᱱ
ᱠᱷᱮᱞ ᱠᱚ ᱫᱚ ᱚᱱᱠᱟ ᱫᱚ ᱠᱷᱮᱞ ᱜᱮᱭᱟ ᱟᱹᱭᱩᱵ ᱵᱮᱲᱟ ᱢᱟᱡᱟᱱ ᱵᱮᱲᱟ ᱫᱚᱼᱼ
ᱟᱪᱪᱷᱟ ᱟᱭᱩᱵ ᱵᱮᱲᱟ ᱯᱮ ᱠᱷᱮᱞ ᱜᱮᱭᱟ ᱚᱸᱰᱮ ᱟᱯᱮ ᱜᱮᱨᱟᱣᱩᱱᱰ ᱢᱟᱱᱮᱼᱼ
ᱦᱳᱭ ᱦᱳᱭ ᱦᱳᱭ ᱦᱳᱭ ᱟᱛᱳ ᱨᱮᱱᱟᱜ ᱜᱮ ᱜᱮᱨᱟᱣᱩᱱᱰ ᱢᱮᱱᱟᱜᱼᱟ ᱚᱸᱰᱮ ᱜᱮ ᱠᱷᱮᱞᱳᱜ ᱦᱩᱭᱩᱜ ᱛᱟᱦᱮᱫ
ᱟᱪᱪᱷᱟ ᱟᱪᱪᱷᱟ ᱯᱷᱩᱴᱵᱚᱞ ᱜᱚᱰᱟ ᱥᱮ ᱠᱨᱤᱠᱮᱴ ᱜᱚᱰᱟ ᱟᱪᱪᱷᱟ ᱟᱪᱪᱷᱟ ᱚᱸᱰᱮ ᱯᱷᱩᱴᱵᱚᱞ ᱯᱮ ᱠᱷᱮᱞ ᱜᱮᱭᱟ ᱥᱮ ᱟᱨᱦᱚᱸ ᱮᱴᱟᱜ ᱠᱤᱪᱷᱩ ᱡᱟᱦᱟᱱ ᱠᱚᱼᱼ
ᱚᱱᱠᱟ ᱟᱫᱚᱢ ᱥᱚᱢᱚᱭ ᱫᱚ ᱚᱱᱠᱟ ᱠᱨᱤᱠᱮᱴ ᱠᱚ ᱠᱷᱮᱞ ᱦᱳᱭᱳᱜ ᱜᱮᱭᱟ
ᱟᱪᱪᱷᱟ ᱟᱪᱪᱷᱟ ᱦᱮᱸ ᱦᱮᱸ ᱵᱟᱝ ᱠᱤᱨᱠᱮᱴ ᱯᱷᱩᱴᱵᱚᱞ ᱵᱟᱨᱭᱟ ᱜᱮ ᱵᱤᱱᱼᱼ ᱠᱷᱮᱞ ᱜᱮᱭᱟ ᱵᱤᱱ ᱦᱮᱸ ᱟᱹᱰᱤ ᱟᱹᱰᱤ ᱱᱟᱯᱟᱭ ᱟᱹᱰᱤ ᱱᱟᱯᱟᱭᱼᱼ ᱠᱷᱮᱞ ᱫᱚᱨᱠᱟᱨ ᱵᱟᱠᱷᱟᱱ ᱫᱚᱼᱼ ᱢᱟᱱᱮ ᱠᱷᱮᱞ ᱞᱮᱠᱷᱟᱱ ᱟᱨᱠᱤ ᱟᱵᱤ ᱱᱟᱜ ᱜᱮ ᱢᱟᱱᱮ ᱦᱚᱲᱢᱚ ᱨᱮᱱᱟᱜᱼᱼ ᱟᱹᱰᱤ ᱠᱤᱪᱷᱩ ᱛᱟᱦᱮᱸ ᱱᱟ ᱟᱨ ᱮᱴᱟᱜ ᱠᱤᱪᱷᱩ ᱡᱟᱦᱟ ᱱᱟᱜ ᱵᱟᱹᱵᱤᱱ ᱠᱷᱮᱞ ᱜᱮᱭᱟ
ᱚᱱᱠᱟ ᱫᱚ ᱟᱫᱚ ᱮᱴᱟᱜ ᱠᱤᱪᱷᱩ ᱫᱚ ᱚᱱᱠᱟ ᱚᱠᱛᱚ ᱮᱴᱟᱜ ᱠᱚ ᱦᱚᱸ ᱚᱱᱠᱟ ᱤᱭᱟᱹ ᱨᱮ ᱫᱚ ᱠᱷᱮᱞ ᱦᱳᱭᱳᱜ ᱠᱟᱱ ᱜᱮᱭᱟ ᱠᱤᱨᱠᱮᱴ ᱠᱚ ᱵᱷᱚᱞᱤ ᱵᱚᱞ ᱠᱚ
ᱟᱪᱪᱷᱟ ᱟᱨ ᱡᱟᱦᱟᱸᱱᱟᱜ ᱢᱳᱵᱟᱭᱤᱞ ᱜᱮᱢ ᱠᱚ ᱵᱟᱹᱵᱤᱱ ᱠᱷᱮᱞ ᱜᱮᱭᱟ
ᱢᱚᱵᱟᱭᱤᱞ ᱜᱮᱢ ᱠᱚ ᱫᱚ ᱚᱠᱟ ᱫᱚ ᱵᱟᱝ ᱠᱷᱮᱞ ᱦᱳᱭᱳᱜ ᱠᱟᱱᱟ ᱵᱟᱝ ᱵᱟᱝ ᱚᱱᱟ ᱠᱚ ᱫᱚ ᱵᱟᱝ ᱠᱷᱮᱞ ᱦᱳᱭᱳᱜ ᱠᱟᱱᱟ ᱞᱟᱦᱟ ᱠᱷᱮᱞ ᱦᱳᱭᱳᱜ ᱠᱟᱱ ᱛᱟᱦᱮ ᱱᱟ ᱮᱠᱷᱚᱱ ᱫᱚᱼᱼ ᱵᱷᱟᱜᱤ ᱦᱩᱭ ᱠᱟᱱᱟ ᱚᱠᱛᱚ ᱠᱚ ᱵᱟᱝ ᱧᱟᱢ ᱠᱷᱟᱹᱛᱤᱨ ᱛᱮᱼᱼ ᱦᱮᱸ
ᱮᱠᱫᱚᱢ ᱮᱠᱫᱚᱢ
ᱚᱲᱟᱜ ᱨᱮᱱᱟᱜ ᱠᱟᱹᱢᱤ ᱠᱚ ᱥᱟᱶᱛᱮ ᱚᱞᱚᱜᱼᱼ ᱠᱚ ᱦᱚᱸ ᱧᱮᱞ ᱦᱳᱭᱳᱜ ᱠᱟᱱᱟ ᱛᱚ ᱛᱟᱦᱞᱮ ᱚᱱᱠᱟ ᱚᱠᱛᱚ ᱠᱚ ᱵᱟᱝ ᱧᱟᱢᱚᱜ ᱠᱟᱱᱟ᱾
ᱟᱪᱪᱷᱟ ᱟᱪᱪᱷᱟ ᱮᱠᱫᱚᱢ ᱛᱟᱦᱞᱮ ᱱᱤᱛᱚᱜᱼᱼ ᱱᱤᱛᱚᱜ ᱪᱮᱫ ᱵᱤᱱ ᱠᱚᱨᱟᱣ ᱜᱮᱭᱟ ᱟᱹᱵᱤᱱ?
ᱚᱱᱠᱟ ᱱᱤᱛᱚᱜ ᱫᱚ ᱟᱹᱞᱤᱧ ᱫᱚ ᱠᱚᱞᱮᱡᱽ ᱞᱤᱧ ᱠᱚᱨᱟᱣᱼᱟ ᱚᱱᱟ ᱥᱟᱶᱛᱮ ᱚᱞᱚᱜᱼᱼ ᱦᱳᱭ ᱚᱱᱟ ᱥᱟᱶᱛᱮ ᱚᱱᱠᱟ ᱮᱴᱟᱜ ᱠᱚᱨᱮᱱᱟᱜ ᱦᱚ ᱞᱤᱧ ᱧᱮᱞᱮᱫᱼᱟ᱾
ᱯᱤᱨᱤᱯᱟᱨᱮᱥᱮᱱ ᱮᱠᱫᱟᱹᱵᱤᱱ ᱦᱮᱸ ᱱᱟᱯᱟᱭ ᱠᱟᱛᱷᱟ ᱚᱱᱟ ᱫᱚ ᱫᱚᱨᱠᱟᱨ ᱜᱮ
ᱛᱟᱦᱞᱮ ᱵᱚᱭᱦᱟ ᱟᱢ ᱫᱚ ᱪᱮᱫ ᱠᱚᱢ ᱪᱤᱠᱟᱹᱭᱮᱫᱼᱟ ᱚᱱᱠᱟ?
ᱟᱨ ᱱᱚᱜ ᱚᱭ ᱫᱚ ᱜᱤᱛᱤᱡ ᱵᱟᱲᱟ ᱦᱩᱭ ᱟᱠᱟᱱᱟ ᱟᱫᱚ ᱪᱮᱫ ᱮᱢ ᱪᱤᱠᱟᱹᱭᱟ᱾
ᱦᱳᱭ ᱦᱳᱭ
ᱴᱷᱤᱠ ᱜᱮᱭᱟ ᱵᱚᱭᱦᱟ ᱦᱮᱸ ᱤᱱᱠᱟᱹᱜᱮ ᱛᱟᱦᱚᱞᱮ᱾ ᱟᱨ ᱦᱚᱸ ᱯᱷᱳᱱ ᱵᱟᱲᱟ ᱦᱳᱭᱳᱜᱼᱟ᱾
ᱦᱳᱭ ᱦᱳᱭ
ᱮᱠᱫᱚᱢ ᱟᱨ ᱱᱟᱯᱟᱭ ᱨᱮᱜᱮ ᱛᱟᱦᱮᱱ ᱵᱤᱱ ᱱᱟᱯᱟᱭ ᱨᱮᱜᱮ ᱡᱚᱛᱚ ᱦᱚᱲᱜ ᱛᱟᱦᱮᱱ ᱵᱤᱱ᱾ ᱴᱷᱤᱠ ᱜᱮᱭᱟ ᱵᱚᱭᱦᱟ ᱡᱚᱦᱟᱨ ᱜᱮ ᱢᱟ᱾
ᱪᱷᱤᱠ ᱜᱮᱭᱟ ᱡᱚᱦᱟᱨ ᱜᱮ᱾